ᱦᱮᱸ ᱡᱚᱦᱟᱨ ᱜᱮ
ᱦᱩᱸ ᱡᱚᱦᱟᱨ ᱜᱮ᱾
ᱚ ᱪᱮᱫ ᱞᱮᱠᱟ ᱢᱮᱱᱟᱜ ᱵᱤᱱᱟ? ᱦᱚᱸ ᱵᱮᱥ ᱵᱟᱲᱟ ᱜᱮ᱾
ᱦᱩᱸ ᱚᱲᱟᱜ ᱠᱚᱨᱮ ᱪᱮᱫ ᱞᱮᱠᱟ ᱢᱮᱱᱟᱜ ᱠᱚᱣᱟ? ᱵᱮᱜᱽᱨᱟᱢ ᱠᱷᱚᱱ ᱡᱟᱦᱱᱟᱜ ᱟᱣᱟᱡ ᱦᱤᱡᱩᱜ ᱠᱟᱱᱟ?
ᱦᱩᱸᱻᱨᱟᱥᱛᱟ ᱫᱷᱟᱨᱟᱮ ᱛᱚ᱾
ᱵᱟᱵᱟ ᱤᱧᱟᱹᱜ ᱵᱮᱠᱜᱨᱟᱣᱩᱱᱰ ᱠᱷᱚᱱ ᱡᱟᱦᱟᱱᱟᱜ ᱟᱣᱟᱡ ᱦᱤᱡᱩᱜ ᱠᱟᱱᱟ?
ᱵᱟᱝ ᱵᱟᱝ ᱟᱹᱵᱤᱱᱟᱜ ᱫᱚ ᱵᱟᱝ ᱦᱤᱡᱩᱜ ᱠᱟᱱᱟ ᱟᱹᱞᱤᱧᱟᱜ ᱦᱤᱡᱩᱜ ᱠᱟᱱᱟ?
ᱵᱟ ᱵᱟ
ᱴᱷᱤᱠ ᱜᱮᱭᱟ ᱟᱹᱵᱤᱱ ᱵᱷᱟᱜᱮ ᱵᱟᱲᱟ ᱜᱮ ᱢᱮᱱᱟᱜ ᱵᱤᱱᱟ ᱛᱚ?
ᱦᱮᱸ ᱦᱮᱸ ᱯᱩᱨᱟᱹ
ᱦᱩᱸ ᱛᱟᱦᱚᱞᱮ ᱟᱢᱵᱟᱵᱚᱛᱤ ᱠᱚ ᱪᱮᱫ ᱞᱮᱠᱟ ᱯᱮ ᱢᱟᱱᱟᱣ ᱠᱮᱫᱼᱟ?
ᱟᱞᱮ ᱥᱮᱫ ᱛᱚ ᱚᱱᱟ ᱠᱚᱫᱚ ᱵᱟᱝᱠᱚ ᱢᱟᱱᱟᱣᱟ ᱛᱚ᱾
ᱦᱮᱸ
ᱦᱮᱸ ᱦᱮᱸ ᱟᱫᱚ ᱫᱤᱠᱩ ᱫᱚ ᱡᱟᱹᱥᱛᱤ ᱠᱩ ᱢᱟᱱᱟᱣᱟ ᱟᱫᱚ ᱟᱞᱮ ᱥᱮᱛ ᱫᱟᱜ ᱱᱤᱝᱠᱟᱹ ᱫᱚ, ᱵᱟᱝ ᱠᱚ ᱢᱟᱱᱟᱣᱟ, ᱟᱯᱮ ᱥᱮ?
ᱟᱞᱮ ᱥᱮᱫ ᱢᱚᱴᱟᱢᱩᱴᱤ ᱞᱮ ᱢᱟᱱᱟᱣ ᱠᱮᱫᱟ᱾
ᱚ ᱟᱪᱪᱷᱟ ᱛᱚᱵᱮ ᱟᱨ ᱪᱮᱫ ᱞᱮᱠᱟ ᱥᱟᱯᱲᱟᱣ ᱠᱚ ᱦᱩᱭᱩᱜ ᱠᱟᱱᱟ ᱦᱩᱞ ᱢᱟᱦᱟ ᱠᱚ ᱨᱮᱱᱟᱜ
ᱥᱟᱯᱲᱟᱣ ᱦᱳᱭ ᱠᱟᱱᱟ ᱢᱟᱨᱟᱝ ᱧᱚᱜ ᱧᱚᱜ ᱜᱮ
ᱦᱩᱸ
ᱟᱹᱵᱤᱱ ᱥᱮᱫ ᱪᱮᱫ ᱞᱮᱠᱟ ᱯᱟᱲᱟᱣ ᱦᱩᱭ ᱟᱠᱟᱱᱟ
ᱦᱮᱸ ᱥᱟᱯᱨᱟᱣ ᱦᱩᱭᱩᱜ ᱠᱟᱱ ᱜᱮᱭᱟ ᱠᱚᱨᱟᱣᱮᱫ ᱜᱮᱭᱟ ᱠᱚ ᱟᱫᱚ ᱛᱷᱚᱲᱟ ᱫᱟᱜ ᱡᱟᱹᱲᱤᱭᱟ ᱛᱟᱜ ᱡᱷᱤᱯᱤᱨ ᱡᱷᱤᱯᱤᱨ ᱫᱟᱜ ᱮᱫ ᱜᱮᱭᱟᱭ ᱟᱫᱚ ᱪᱮᱫ ᱚᱱᱠᱟ ᱫᱚ ᱵᱟᱝ ᱦᱩᱭᱩᱜ ᱠᱟᱱᱟ
ᱛᱟᱦᱮ ᱵᱟᱭᱤᱠ ᱨᱮᱞᱤ ᱠᱚ ᱥᱮᱫ ᱫᱚ ᱦᱩᱭᱩᱜ-ᱟ ᱥᱮ ᱵᱟᱝ ᱛᱟᱦᱚᱞᱮ
ᱦᱮᱸ ᱦᱮᱞᱳ
ᱦᱩᱞ ᱢᱟᱦᱟᱸ ᱦᱩᱞ ᱢᱟᱦᱟ ᱟᱹᱵᱤᱱ ᱥᱮᱫ ᱵᱟᱭᱤᱠ ᱨᱮᱞᱤ ᱠᱚ ᱦᱩᱭᱩᱜᱼᱟ ᱜᱮᱭᱟ ᱥᱮ ᱵᱟᱝ
ᱵᱟ ᱵᱟᱝ ᱵᱟᱭᱤᱠ ᱨᱮᱞᱤ ᱠᱚ ᱫᱚ ᱱᱚ ᱛᱮ ᱵᱟᱝ ᱦᱩᱭᱩᱜ ᱼᱟ, ᱟᱯᱮ ᱥᱮᱫ
ᱦᱩᱭᱩᱜ-ᱟ, ᱦᱩᱸ ᱦᱩᱸ᱾ ᱦᱮᱸ ᱟᱸᱡᱚᱢᱚᱜ ᱠᱟᱱᱟ
ᱟᱹᱞᱤᱧ ᱥᱮᱫ ᱫᱚ ᱡᱚᱢ ᱡᱚᱢᱴᱤᱜ ᱜᱮ ᱦᱩᱭᱩᱜᱼᱟ ᱵᱟᱹᱭᱤᱠ ᱨᱮᱞᱤ ᱠᱚ
ᱚ ᱟᱪᱪᱷᱟ ᱟᱪᱪᱷᱟ
ᱛᱟᱦᱞᱮ ᱟᱹᱵᱤᱱ ᱥᱮᱫ ᱫᱚ ᱚᱠᱟ ᱞᱮᱠᱟ ᱵᱷᱟᱵ ᱦᱩᱭᱩᱜᱼᱟ ᱢᱟᱱᱮ ᱯᱩᱡᱟᱹ ᱯᱟᱥ ᱟ ᱦᱩᱭ ᱞᱮᱠᱷᱟᱱ ᱜᱮ ᱮᱧ ᱯᱩᱭᱞᱟᱹ ᱠᱚ ᱦᱩᱭ ᱞᱮᱠᱷᱟᱱ ᱜᱮ ᱪᱟᱥ ᱵᱟᱥ ᱠᱚ
ᱵᱟ ᱵ
ᱜᱚᱭ ᱛᱚᱞᱟ ᱠᱚ ᱜᱤᱰᱤ
ᱚᱱᱛᱮ ᱫᱚ ᱨᱤᱢᱤᱞ ᱠᱟᱫᱟᱭ ᱥᱮ ᱪᱮᱫ ᱦᱮᱞᱳ ᱦᱮᱞᱳ